ᱦᱮᱞᱳ ᱡᱚᱦᱟᱨ ᱜᱮ
ᱦᱳᱭ ᱡᱚᱦᱟᱨ ᱜᱮ
ᱟᱪᱪᱷᱟ ᱞᱟᱹᱭ ᱫᱤᱧ ᱱᱚᱜᱼᱚᱭ ᱡᱮ ᱱᱤᱛᱚᱜ ᱫᱚ ᱫᱤᱱ ᱫᱤᱱ ᱛᱮ ᱥᱮᱫᱟᱭ ᱥᱟᱶᱛᱟ ᱠᱷᱚᱱᱟᱜ ᱱᱟᱦᱟᱜ ᱥᱚᱥᱚᱱᱚᱜ ᱥᱟᱶᱛᱟ ᱥᱮᱱ ᱵᱚᱱ ᱞᱟᱦᱟ ᱪᱟᱞᱟᱜ ᱠᱟᱱᱟ ᱟᱨ ᱱᱚᱣᱟ ᱫᱚ ᱢᱤᱫᱴᱮᱱ ᱡᱩᱜᱽ ᱡᱩᱜᱽ ᱵᱚᱫᱚᱞᱚᱜ ᱥᱟᱶ ᱥᱟᱶᱛᱮ ᱦᱮᱸ ᱛᱟᱞ ᱢᱤᱞᱟᱹᱣ ᱠᱟᱛᱮᱜ ᱞᱟᱦᱟ ᱪᱟᱞᱟᱜ ᱨᱮᱱᱟᱜ ᱦᱚᱸ ᱞᱟᱹᱠᱛᱤ ᱢᱮᱱᱟᱜ-ᱟ ᱟᱫᱚ ᱱᱚᱣᱟ ᱥᱚᱥᱚᱱᱚᱜ ᱥᱟᱶᱛᱟᱨᱮ ᱟᱵᱚ ᱞᱟᱦᱟ ᱪᱟᱞᱟᱜ ᱞᱟᱦᱟ ᱪᱟᱞᱟᱜ ᱛᱮ ᱟᱵᱚᱣᱟᱜ ᱞᱟᱠᱪᱟᱨ ᱟᱹᱨᱤᱪᱟᱹᱞᱤ ᱨᱮ ᱟᱹᱰᱤ ᱜᱟᱱ ᱵᱚᱱᱚᱫᱚᱞ ᱧᱮᱞᱚᱜ ᱾ ᱱᱚᱜᱼᱚᱭ ᱡᱮ ᱵᱚᱱᱚᱫᱚᱞᱚᱜ ᱠᱟᱱᱟ᱾ ᱞᱟᱠᱪᱟᱨ ᱟᱹᱨᱤᱪᱟᱹᱞᱤ ᱠᱚ ᱱᱚᱣᱟ ᱵᱚᱱᱚᱫᱚᱞᱚᱜ ᱨᱮᱭᱟᱜ ᱚᱡᱮ ᱫᱚ ᱪᱮᱫ ᱠᱚ ᱦᱩᱭᱩᱜ ᱠᱟᱱᱛᱮ ᱡᱮ ᱫᱚᱞᱚᱜ ᱠᱟᱱᱟ ᱱᱚᱣᱟᱢ ᱞᱟᱹᱭ ᱞᱮᱠᱷᱟᱱ ᱟᱹᱰᱤ ᱱᱟᱯᱟᱭᱚᱜᱼᱟ᱾
ᱢᱤᱫᱴᱮᱱ ᱫᱚ ᱦᱩᱭᱩᱜ ᱠᱟᱱᱟ ᱡᱩᱫᱤ ᱵᱚᱫᱚᱞ ᱨᱮᱱᱟᱜ ᱡᱮᱠᱳᱱᱳ ᱜᱮᱢ ᱞᱟᱹᱭᱟ ᱞᱟᱠᱪᱟᱨᱮᱢ ᱢᱮᱱ ᱟ
ᱦᱮᱸ
ᱯᱟᱹᱨᱥᱤᱢ ᱢᱮᱱ ᱚᱠᱛᱚ ᱴᱷᱮᱱ ᱫᱚ ᱚᱠᱚᱭ ᱜᱮ ᱵᱟᱝᱵᱚᱱ ᱴᱮᱠᱟ᱾ ᱚᱠᱛᱚ ᱥᱟᱶ ᱥᱟᱶᱛᱮ ᱢᱤᱫᱴᱮᱱ ᱵᱚᱫᱚᱞ ᱦᱩᱭᱩᱜ ᱜᱮᱭᱟ᱾ ᱚᱱᱮᱠᱚ ᱞᱟᱹᱭ ᱠᱟᱫᱟ ᱡᱮ ᱚᱠᱛᱚ ᱜᱮ ᱥᱮᱪᱮᱫ ᱮ ᱮᱢᱚᱜᱼᱟ᱾ ᱛᱟᱦᱞᱮ ᱚᱠᱛᱚ ᱦᱚᱸ ᱚᱱᱟ ᱵᱚᱫᱚᱞ ᱨᱮᱻ ᱢᱤᱫᱴᱮᱱ ᱫᱟᱭᱤ ᱠᱟᱱᱟᱭ᱾ ᱡᱮ ᱥᱚᱢᱚᱭ ᱥᱚᱸᱜᱮ ᱚᱱᱟ ᱵᱚᱫᱚᱞᱚᱜ ᱜᱮ ᱦᱩᱭᱩᱜᱼᱟ᱾ ᱵᱟᱢ ᱵᱚᱫᱚᱞ ᱞᱮᱱᱠᱷᱟᱱ ᱟᱢ ᱫᱚ ᱚᱱᱟ ᱡᱩᱜᱽ ᱨᱮ ᱵᱟᱢ ᱛᱟᱦᱮᱸ ᱫᱟᱲᱮᱭᱟᱜᱼᱟ᱾
ᱮᱸᱜ ᱵᱟᱢ ᱛᱟᱦᱮᱸ ᱫᱟᱲᱮᱜᱼᱟ ᱮᱠᱫᱚᱢ ᱥᱟᱹᱨᱤ ᱠᱟᱛᱷᱟ᱾
ᱦᱮᱸ ᱛᱟᱦᱚᱞᱮ ᱚᱱᱟ ᱦᱩᱭᱩᱜ ᱠᱟᱱᱟ ᱚᱱᱟ ᱫᱚ ᱦᱩᱭᱩᱜ ᱜᱮᱭᱟ᱾ ᱡᱮᱠᱳᱱᱳ ᱥᱟᱶᱛᱟ ᱨᱮᱱᱟᱜ ᱜᱤ ᱡᱮᱠᱳᱱᱳ ᱟᱹᱨᱤᱪᱟᱹᱞᱤ ᱜᱤ ᱵᱚᱫᱚᱞᱚᱜ ᱜᱮᱭᱟ᱾
ᱦᱳᱭ ᱦᱳᱭ
ᱟᱨ ᱢᱤᱫᱴᱮᱱ ᱫᱚ ᱦᱳᱭᱳᱜ ᱠᱟᱱᱟ ᱡᱮᱞᱮᱠᱟ ᱱᱚᱜᱼᱚᱭ ᱡᱮ ᱟᱵᱚ ᱵᱚᱱ ᱛᱟᱦᱮᱱ ᱠᱟᱱᱟ ᱵᱟᱡᱟᱨ ᱥᱟᱦᱟᱨ ᱨᱮ᱾
ᱦᱳᱭ
ᱡᱚᱠᱷᱚᱱ ᱜᱮ ᱵᱟᱡᱟᱨ ᱥᱟᱦᱟᱨ ᱨᱮᱵᱚᱱ ᱛᱟᱦᱮᱱ ᱠᱟᱱᱟ ᱛᱟᱦᱞᱮ ᱠᱷᱟᱱ ᱢᱚᱱᱮ ᱠᱟᱜ ᱢᱮ ᱟᱵᱚᱣᱟᱜ ᱦᱚᱨᱚᱜ ᱵᱟᱸᱫᱮ ᱦᱚᱨᱚᱜ ᱵᱟᱸᱫᱮ, ᱟ ᱡᱩᱫᱟᱹ ᱨᱮᱱᱟᱜ ᱠᱟᱛᱷᱟ ᱮᱢ ᱞᱟᱹᱭᱟ ᱛᱟᱦᱚᱞᱮ ᱟᱛᱳ ᱚᱲᱟᱜ ᱨᱮ ᱡᱟᱦᱟᱸ ᱞᱮᱠᱟ ᱟᱵᱚᱣᱟᱜ ᱦᱚᱨᱚᱜ ᱵᱟᱸᱫᱮ ᱦᱩᱭᱩᱜ ᱛᱟᱦᱮᱱᱟ᱾
ᱦᱩᱭᱩᱜ ᱛᱟᱦᱮᱱᱟ ᱦᱮᱸ ᱦᱮᱸ᱾
ᱦᱮᱸ
ᱚᱝᱠᱟ ᱫᱚ ᱵᱟᱡᱟᱨᱥ
ᱚᱱᱟ ᱫᱚ ᱦᱮᱸ ᱫᱷᱩᱛᱤ, ᱥᱟᱹᱲᱤᱢ ᱢᱮᱱ ᱢᱮᱱᱠᱷᱟᱱ ᱵᱟᱡᱟᱨ ᱥᱟᱦᱟᱨ ᱨᱮᱫᱚ ᱚᱝᱠᱟ ᱠᱟᱛᱮᱫ ᱫᱚ ᱟᱢ ᱫᱚ ᱵᱟᱝᱮᱢ ᱦᱮᱡ ᱥᱮᱱ ᱠᱮᱭᱟ᱾
ᱢᱤᱫᱽ
ᱵᱟᱢ ᱦᱮᱡ ᱥᱮᱱ ᱠᱚᱜᱼᱟ᱾ ᱱᱚᱜ ᱚᱭ ᱡᱮ ᱫᱤᱱᱟᱹᱢ ᱫᱤᱱ ᱵᱟᱥᱨᱮ, ᱴᱨᱮᱱ ᱨᱮ ᱪᱟᱞᱟᱣ ᱠᱟᱛᱮᱜ ᱵᱟᱡᱟᱨ ᱥᱟᱦᱟᱨ ᱨᱮᱢ ᱛᱟᱦᱮᱱ ᱠᱟᱱᱟ᱾ ᱢᱟᱱᱮ ᱡᱟᱦᱟᱱᱟᱜ ᱵᱟᱝ ᱡᱟᱦᱟᱱᱟᱜ ᱮᱢ ᱪᱤᱠᱟᱹᱭ ᱜᱮᱭᱟ᱾ ᱚᱱᱟ ᱦᱚᱛᱮᱜ ᱛᱮᱜᱮ ᱵᱟᱡᱟᱨ ᱥᱟᱦᱟᱨ ᱨᱮᱫᱚ ᱵᱚᱱ ᱛᱟᱦᱮᱱᱟ᱾ ᱮᱸ ᱠᱚᱱᱠ ᱠᱟᱨᱚᱱ ᱪᱷᱟᱲᱟ ᱫᱚ ᱵᱟᱵᱚᱱ ᱛᱟᱦᱮᱱ ᱜᱮᱭᱟ ᱡᱮ ᱛᱟᱦᱮᱱ ᱥᱚᱠ ᱞᱮᱠᱟ ᱫᱚ᱾ ᱛᱟᱦᱞᱮ ᱠᱷᱟᱱᱜᱮ ᱡᱚᱠᱷᱚᱱ ᱜᱮ ᱡᱟᱦᱟᱱᱟᱜ ᱮᱢ ᱪᱤᱠᱟᱹᱭᱟ ᱛᱟᱦᱞᱮ ᱱᱤᱛᱚᱜ ᱧᱮᱞᱚᱜᱚᱜ ᱠᱟᱱᱟ ᱡᱮ ᱡᱚᱠᱷᱚᱱ ᱜᱮ ᱥᱟᱹᱲᱤ ᱫᱷᱩᱛᱤ ᱚᱱᱠᱟᱱᱟᱜ ᱰᱨᱮᱥ ᱟᱛᱮ ᱫᱚ ᱡᱟᱦᱟᱸ ᱥᱮᱱ ᱠᱷᱚᱱ ᱦᱤᱡᱩᱜ ᱥᱮᱱᱚᱜ ᱫᱚ ᱢᱟᱱᱮ ᱱᱚᱣᱟ ᱵᱷᱤᱲ ᱨᱮ ᱡᱮᱦᱮᱛᱩ ᱵᱮᱥᱛᱚᱛᱟ ᱡᱩᱜᱽ ᱠᱟᱱᱟ᱾ ᱛᱟᱦᱚᱞᱮ ᱱᱤᱱᱟᱹᱜ ᱵᱷᱤᱲ ᱵᱷᱤᱲ ᱵᱷᱟᱲ ᱟᱫᱚ ᱛᱚᱠᱷᱚᱱ ᱫᱚ ᱵᱟᱫᱷᱷᱚᱜ ᱠᱟᱱᱟᱭ ᱢᱤᱫᱴᱮᱱ ᱦᱚᱲ ᱩᱱᱤᱭᱟᱜ ᱚᱱᱟ ᱦᱚᱨᱚᱜ ᱵᱟᱸᱫᱮ ᱵᱷᱮᱥ ᱵᱷᱩᱥᱟ ᱵᱚᱫᱚᱞ
ᱵᱚᱫᱚᱞ ᱛᱮ ᱟᱨ ᱚᱱᱟᱠᱚ ᱦᱚᱨᱚᱜ ᱵᱟᱸᱫᱮ ᱨᱮᱦᱚᱸ ᱛᱚ ᱚᱠᱛᱚ ᱞᱟᱜᱟᱜᱼᱟ᱾ ᱚᱠᱛᱚ ᱞᱟᱜᱟᱣ ᱠᱟᱛᱮᱫ ᱦᱚᱨᱚᱜ ᱵᱟᱸᱫᱮ ᱦᱩᱭᱩᱜᱼᱟ ᱥᱟᱡᱚᱜ ᱥᱟᱜ ᱦᱩᱭᱩᱜᱼᱟ᱾ ᱛᱟᱨᱯᱚᱨᱮ ᱡᱟᱦᱟᱸ ᱥᱮᱢ ᱮᱢ ᱚᱰᱚᱠ ᱫᱟᱲᱮᱭᱟᱜᱼᱟ ᱟᱨ ᱦᱮᱸ
ᱮᱸ ᱡᱮ ᱟᱵᱚ ᱥᱚᱵᱥᱚᱢᱚᱭ ᱢᱟᱹᱱᱢᱤ ᱵᱚᱱ ᱪᱟᱹᱭᱟ ᱡᱮ ᱥᱩᱵᱤᱫᱷᱟ ᱢᱟᱱᱮ ᱥᱩ
ᱦᱳᱭ ᱥᱩᱵᱤᱫᱟ ᱵᱚᱱ ᱯᱟᱸᱡᱟᱭᱟ᱾ ᱥᱚᱢᱚᱭ ᱵᱟᱧᱪᱟᱜ ᱡᱟᱛᱮ ᱞᱚᱜᱚᱱ ᱛᱤᱧ ᱦᱚᱨᱚᱜ ᱵᱟᱸᱫᱮ ᱫᱟᱲᱮᱭᱟᱜ ᱢᱟ᱾
ᱦᱮᱸ ᱦᱚᱨᱚᱜᱚᱜ ᱛᱮᱧ ᱞᱚᱜᱚᱱ ᱫᱚᱧ ᱦᱚᱨᱚᱜ ᱵᱟᱸᱫᱮᱭᱟ᱾ ᱟᱫᱚ ᱛᱟᱦᱚᱞᱮ ᱠᱷᱟᱱ ᱛᱚᱠᱷᱚᱱ ᱜᱮ ᱧᱮᱞ ᱫᱟ ᱡᱮ ᱥᱮ ᱵᱟᱝ ᱦᱚᱞᱚ ᱦᱚᱨᱚᱜᱸ ᱵᱚᱱᱫ ᱵᱟᱸᱫᱮ ᱨᱮ ᱪᱮᱧᱡᱽ ᱟᱜᱩ ᱦᱩᱭᱩᱜᱼᱟ᱾ ᱟᱨ ᱥᱟᱨᱟ ᱜᱷᱟᱹᱲᱤᱡ ᱡᱟᱦᱟᱸ ᱞᱮᱠᱟ ᱮᱴᱟᱜ ᱟᱵᱷᱨᱟᱱ ᱠᱚ ᱢᱮᱱᱟ᱾ ᱚᱱᱟ ᱫᱚ ᱥᱟᱨᱟ ᱜᱷᱟᱹᱲᱤᱡ ᱚᱱᱠᱟ ᱦᱚᱨᱚᱜ ᱵᱟᱸᱫᱮ ᱥᱟᱡᱟᱣ ᱥᱟᱯᱲᱟᱣ ᱠᱟᱛᱮᱫ ᱫᱤᱱᱟᱹᱢ ᱦᱤᱞᱳᱜ ᱪᱟᱞᱟᱣ ᱥᱚᱢᱵᱷᱚᱵ ᱵᱟᱝ ᱠᱟᱱᱟ
ᱵᱟᱝ ᱠᱟᱱᱟ ᱮᱠᱫᱚᱢ ᱵᱟᱝ ᱠᱟᱱᱟ ᱦᱮᱸ
ᱮᱸᱜ, ᱢᱟᱱᱮ ᱚᱱᱟ ᱥᱟᱡᱟᱣ ᱥᱟᱯᱲᱟᱣ ᱡᱟᱦᱟᱸ ᱞᱮᱠᱟ ᱟᱛᱩ ᱚᱲᱟᱜ ᱨᱮ ᱫᱤᱱᱟᱹᱢ ᱫᱤᱱ ᱟᱹᱰᱤ ᱢᱚᱸᱡᱽ ᱥᱟᱡᱟᱣ ᱥᱟᱯᱲᱟᱣ ᱠᱟᱛᱮ ᱠᱚ ᱛᱟᱦᱮᱱᱟ ᱡᱟᱦᱟᱱᱟᱜ ᱠᱚᱨᱮ ᱢᱮᱱᱠᱷᱟᱱ ᱚᱱᱠᱟ ᱫᱚ ᱵᱟᱡᱟᱨ ᱥᱟᱨᱮ ᱫᱚ ᱵᱟᱝ ᱦᱩᱭᱩᱜ ᱠᱟᱱᱟ, ᱪᱮᱫᱟᱜ ᱥᱮ ᱢᱤᱫᱴᱮᱱ ᱦᱚᱲ ᱠᱟᱹᱢᱤᱭ ᱪᱟᱞᱟᱜ ᱠᱷᱟᱱ ᱩᱱᱤ ᱫᱚ ᱚᱱᱠᱟ ᱫᱤᱱᱟᱹᱢ ᱫᱤᱱ ᱥᱟᱯᱲᱟᱣ ᱨᱮᱱᱟᱜ ᱚᱠᱛᱚ ᱫᱚ ᱵᱟᱭ ᱧᱟᱢᱟ᱾ ᱚᱸᱰᱮ ᱠᱷᱚᱱ ᱩᱱᱤ ᱵᱟᱥ ᱥᱟᱵ ᱞᱟᱜᱟᱣᱟᱭᱟ ᱴᱨᱮᱱ ᱥᱟᱵ ᱞᱟᱜᱟᱣᱮᱭᱟ ᱚᱱᱟ ᱠᱚ ᱢᱤᱫᱴᱮᱱ ᱵᱮᱯᱟᱨ ᱢᱮᱱᱟᱜᱼᱟ ᱛᱟᱨᱯᱚᱨᱮ ᱚᱱᱟ ᱮᱸᱻ ᱥᱚᱱᱟ ᱨᱮᱱᱟᱜ, ᱨᱩᱯᱟᱹ ᱨᱮᱱᱟᱜ ᱦᱚᱨᱚᱜ ᱠᱟᱛᱮ ᱵᱟᱦᱨᱮ ᱪᱟᱞᱟᱣ ᱚᱠᱚᱭ ᱥᱚᱸᱜᱮ ᱠᱩᱢᱲᱩ ᱠᱚ ᱨᱮᱱᱟᱜ ᱵᱚᱛᱚᱨ ᱢᱮᱱᱟᱜᱼᱟ
ᱵᱚᱛᱚᱨ ᱢᱮᱱᱟᱜᱼᱟ ᱦᱳᱭ ᱚᱱᱟ ᱠᱚᱛᱚ ᱵᱟᱭ ᱤᱭᱟᱹ ᱫᱟᱲᱮᱭᱟᱜᱼᱟ ᱟᱫᱚ
ᱦᱚᱨᱚᱜ ᱛᱟᱦᱞᱮ ᱚᱱᱟ ᱦᱚᱛᱮᱜ ᱛᱮ ᱮᱸ ᱡᱟᱦᱟᱸ ᱞᱮᱠᱟ ᱦᱚᱨᱚᱜ ᱵᱟᱸᱫᱮ ᱡᱚᱛᱚ ᱨᱮᱱᱟᱜ ᱜᱮ ᱢᱤᱫᱴᱮᱱ ᱵᱚᱫᱚᱞ ᱦᱤᱡᱩᱜ ᱠᱟᱱᱟ
ᱵᱚᱫᱚᱞ ᱦᱤᱡᱩᱜ ᱠᱟᱱᱟ ᱫᱤᱱ ᱫᱤᱱᱛᱮ᱾
ᱦᱮᱸ ᱱᱚᱣᱟ ᱦᱚᱸ ᱦᱩᱭᱱᱟ ᱱᱚᱣᱟ ᱫᱚ ᱦᱩᱭᱮᱱᱟ ᱦᱚᱨᱚᱜ ᱵᱟᱸᱫᱮ ᱨᱮᱱᱟᱜ ᱠᱟᱛᱷᱟ
ᱟᱹᱨᱤ-ᱪᱟᱹᱞᱤ ᱨᱮᱦᱚᱸ ᱱᱚᱝᱠᱟ ᱜᱮ ᱦᱩᱭᱩᱜ ᱠᱟᱱᱟ᱾ ᱚᱱᱟ ᱡᱚᱢ ᱧᱩ ᱥᱟᱶᱛᱮ ᱟᱹᱨᱤ-ᱪᱟᱹᱞᱤ ᱨᱮᱱᱟᱜ ᱠᱟᱛᱷᱟ ᱦᱮᱸ
ᱦᱩᱸ, ᱟᱫᱚ ᱡᱚᱢ ᱧᱩ ᱦᱚᱸ ᱟᱛᱳ ᱚᱲᱟᱜ ᱨᱮ ᱡᱟᱦᱟᱸ ᱞᱮᱠᱟᱢ ᱡᱚᱢᱟ ᱵᱟᱡᱟᱨ ᱥᱟᱦᱟᱨ ᱨᱮ ᱛᱚ ᱚᱱᱟ ᱠᱚ ᱡᱤᱱᱤᱥ ᱫᱚ ᱵᱟᱝ ᱧᱟᱢᱚᱜᱼᱟ᱾
ᱵᱟᱝ ᱧᱟᱢᱚᱜᱼᱟ, ᱦᱳᱭ ᱦᱳᱭ ᱚᱱᱟᱛᱮ ᱵᱟᱡᱟᱨ ᱥᱟᱦᱟᱨ ᱞᱮᱠᱟ ᱡᱚᱢ ᱦᱩᱭᱩᱜᱼᱟ᱾ ᱦᱳᱭ ᱟᱨ ᱵᱟᱡᱟᱨ ᱥᱟᱦᱟᱨ ᱨᱮ ᱡᱟᱦᱟᱸᱢ ᱧᱟᱢᱟ ᱟᱹᱛᱩ ᱚᱲᱟᱜ ᱨᱮ ᱵᱟᱢ ᱧᱟᱢᱟ ᱦᱮᱸ
ᱦᱮᱸ ᱦᱮᱸ ᱛᱚ ᱱᱚᱛᱮ ᱡᱩᱫᱤᱢ ᱞᱟᱹᱭᱟ ᱯᱟᱹᱨᱥᱤ ᱨᱚᱲ
ᱦᱮᱸ ᱚᱱᱟ ᱦᱚᱸ ᱵᱚᱫᱚᱞᱚᱜ ᱠᱟᱱᱟ ᱟᱛᱩ ᱚᱲᱟᱜ ᱨᱮᱢ ᱨᱚᱲᱟ ᱦᱮᱸ ᱚᱱᱠᱟ ᱫᱚ ᱵᱟᱡᱟᱨ ᱥᱚᱦᱚᱨ ᱨᱮ ᱵᱟᱢ ᱨᱚᱲᱟ ᱦᱮᱸ
ᱟᱢᱟᱜ ᱢᱟᱱᱮ ᱟᱢᱟᱜ ᱜᱟᱶᱛᱟ ᱨᱮᱱ ᱦᱚᱲ ᱥᱮ ᱜᱟᱛᱟᱠ ᱨᱮᱱ ᱦᱚᱲᱮᱢ ᱧᱟᱢᱮᱫ, ᱠᱚᱣᱟ ᱢᱮᱱᱠᱷᱟᱱ ᱵᱟᱡᱟᱨ ᱥᱟᱦᱟᱨ ᱨᱮᱛᱚ ᱩᱱᱠᱩ ᱫᱚ ᱟᱨ ᱵᱟᱢ ᱧᱟᱢ ᱠᱚᱣᱟ᱾ ᱛᱟᱦᱞᱮ ᱠᱷᱟᱱ ᱫᱚ ᱩᱱᱠᱩ ᱥᱚᱸᱜᱮ ᱮᱴᱟᱜ ᱥᱟᱶᱛᱟ ᱨᱮᱱ ᱦᱚᱲ ᱥᱚᱸᱜᱮ ᱮᱸᱜ, ᱩᱱᱟᱹᱜ ᱫᱤᱱᱟᱹᱢ ᱫᱤᱱ ᱦᱤᱡᱩᱜ ᱥᱮᱱᱚᱜ ᱛᱟᱦᱮᱸ ᱛᱟᱦᱮᱸᱛᱮ ᱢᱤᱫᱴᱮᱱ ᱨᱚᱲ ᱨᱮ ᱚᱨᱥᱚᱝ ᱯᱟᱲᱟᱜ ᱠᱟᱱᱟ
ᱦᱳᱭ ᱦᱳᱭ ᱟᱨ ᱨᱚᱲ ᱠᱚ ᱵᱚᱫᱚᱞᱚᱜᱼᱟ ᱚᱱᱛᱮᱱᱟᱜ ᱟᱲᱟᱝ ᱠᱚ ᱵᱚᱫᱚᱞᱚᱜᱼᱟ ᱦᱮᱸ ᱦᱮᱸ ᱮᱸ
ᱟᱫᱚ ᱚᱱᱟ ᱦᱚᱸ ᱵᱚᱫᱚᱞᱚᱜ ᱠᱟᱱᱟ᱾
ᱦᱳᱭ ᱱᱚᱝᱠᱟ ᱵᱚᱫᱚᱞ ᱟᱠᱟ ᱜᱮ ᱛᱟᱦᱮᱱᱟ ᱵᱚᱫᱚᱞ ᱨᱮᱱᱟᱜ ᱦᱚᱸ᱾ ᱞᱟᱹᱠᱛᱤ ᱢᱮᱱᱟᱜᱼᱟ ᱥᱩᱢᱚᱭ ᱥᱟᱶ ᱥᱟᱶᱛᱮ ᱟᱹᱨᱤᱪᱟᱹᱞᱤ ᱦᱚᱸ ᱵᱚᱫᱚᱞᱚᱜ ᱠᱟᱱᱟ‍‍᱾ ᱠᱟᱱ ᱛᱟᱵᱚᱱᱟ ᱟᱹᱨᱤᱪᱟᱹᱞᱤ ᱛᱚ ᱱᱤᱛᱚᱜ ᱱᱚᱣᱟ ᱫᱚ ᱟᱵᱚ ᱥᱮᱫᱟᱭ ᱞᱮᱠᱟ ᱡᱟᱦᱟᱸ ᱞᱮᱠᱟ ᱛᱟᱦᱮᱸ ᱠᱟᱱᱟ ᱥᱤᱸᱜᱟᱹᱲ ᱚᱠᱛᱚ ᱠᱷᱟᱱ ᱜᱮ ᱞᱟᱜᱽᱲᱮ ᱠᱚ ᱮᱱᱮᱡ ᱛᱟᱦᱮᱸᱫ ᱱᱮᱛᱟᱨ ᱫᱚ ᱦᱚᱲᱟᱜ ᱚᱠᱛᱚ ᱵᱟᱹᱱᱩᱜᱼᱟ ᱩᱱᱟᱹᱜ ᱚᱱᱠᱟ ᱞᱟᱜᱽᱲᱮ ᱵᱟ ᱵᱟᱠᱚ ᱮᱱᱮᱡᱼᱟ ᱯᱟᱹᱦᱤᱞ ᱫᱚ ᱯᱟᱹᱦᱤᱞ ᱫᱚ ᱵᱟᱯᱞᱟ ᱠᱚᱨᱮ ᱡᱟᱶᱟᱭ ᱠᱚ ᱫᱟᱨᱟᱢᱮᱭᱟ ᱢᱤᱫ ᱛᱤᱠᱤᱱ ᱢᱤᱫ ᱛᱤᱠᱤᱱ ᱡᱟᱣᱟᱭ ᱠᱚ ᱫᱟᱨᱟᱢᱭᱟ ᱢᱮᱱᱫᱚ ᱫᱚᱱ ᱠᱷᱩᱪᱩᱨᱛᱮᱫ ᱱᱟᱱᱟ ᱦᱩᱱᱟᱹᱨ ᱠᱚ ᱮᱱᱮᱡ ᱟᱠᱚ, ᱰᱟᱱ ᱱᱟᱹᱴᱩᱣᱟᱹ ᱠᱚ ᱫᱚᱱᱟ ᱛᱤᱱᱟᱹᱜ ᱠᱤᱪᱷᱩ ᱱᱚᱝᱠᱟᱱᱟᱜ ᱞᱟᱭᱼᱞᱟᱠᱪᱟᱨ ᱠᱚ ᱛᱟᱦᱮᱸ ᱠᱟᱱᱟ᱾ ᱟᱫᱚ ᱱᱮᱛᱟᱨ ᱫᱚ ᱚᱱᱟ ᱠᱚ ᱩᱫᱩᱜ ᱥᱚᱫᱚᱨ ᱨᱮᱭᱟᱜ ᱚᱠᱛᱚ ᱦᱚᱲᱟᱜ ᱵᱟᱹᱱᱩᱜᱼᱟ᱾ ᱟᱫᱚ ᱚᱱᱟᱛᱮ ᱚᱱᱟ ᱦᱚᱸ ᱚᱱᱟᱦᱚ ᱵᱚᱫᱚᱞ ᱠᱟᱱᱟ, ᱠᱷᱟᱴᱚᱜ ᱠᱟᱱᱟ ᱦᱳᱭ ᱚᱠᱛᱚ ᱨᱮᱱᱟᱜ ᱠᱚᱢ ᱢᱟᱱᱮ ᱚᱠᱛᱚ ᱡᱮ ᱠᱚᱢ ᱠᱟᱱᱟ ᱚᱱᱟ ᱫᱚ ᱵᱟᱝ ᱢᱟᱱᱮ ᱦᱚᱲᱟᱜ ᱤᱱᱟᱹᱜ ᱜᱮ ᱠᱟᱹᱢᱤ ᱰᱷᱮᱨ ᱟᱠᱟᱱᱟ ᱤᱧ ᱠᱚᱢ ᱚᱠᱛᱚ᱾ ᱚᱠᱛᱚ ᱨᱮ ᱪᱤᱠᱟᱹᱛᱮ ᱰᱷᱮᱨᱤᱧ ᱠᱟᱹᱢᱤ ᱫᱟᱲᱮᱭᱟᱜᱼᱟ ᱚᱱᱟ᱾ ᱦᱮᱸ ᱚᱱᱟ ᱚᱠᱛᱚ ᱨᱮ ᱫᱟᱹᱲᱟᱜ ᱫᱟᱹᱲᱟᱜ ᱛᱮ ᱦᱚᱲᱟᱜ ᱚᱠᱛᱚ ᱠᱚ ᱠᱚᱢᱚᱜ ᱠᱟᱱᱟ᱾ ᱟᱫᱚ ᱚᱱᱟᱛᱮ ᱚᱸᱰᱮ ᱚᱠᱛᱚ ᱵᱟᱝ ᱵᱚᱱ ᱮᱢ ᱫᱟᱲᱮᱭᱟᱜ ᱠᱟᱱᱟ ᱚᱱᱟ ᱦᱚᱛᱮᱡ ᱛᱮ ᱥᱟᱱᱟᱢ᱾ ᱠᱤᱪᱷᱩ ᱨᱮᱜᱮ ᱟᱹᱨᱤᱪᱟᱹᱞᱤ ᱨᱮᱦᱚᱸ ᱵᱚᱫᱚᱞ ᱦᱤᱡᱩᱜ ᱠᱟᱱᱟ ᱟᱫᱚ᱾ ᱱᱚᱜᱼᱚ ᱱᱚᱣᱟ ᱵᱚᱫᱚᱞ᱾ ᱟᱵᱚ ᱥᱟᱶᱛᱟ ᱨᱮ ᱢᱟᱱᱟᱣ ᱵᱟᱛᱟᱣ ᱠᱟᱛᱮᱫ ᱪᱟᱞᱟᱜ ᱦᱩᱭᱩᱜᱼᱟ᱾ ᱞᱟᱦᱟ ᱪᱟᱞᱟᱜ ᱦᱩᱭᱩᱜᱼᱟ᱾ ᱦᱮᱸ ᱟᱫᱚ ᱱᱚᱜᱼᱚ ᱱᱚᱝᱠᱟ ᱱᱚᱣᱟ ᱜᱮ ᱟᱹᱰᱤ ᱢᱟᱨᱟᱝ ᱢᱤᱫᱴᱟᱝ ᱵᱚᱱᱚᱫᱚᱞ ᱱᱚᱝᱠᱟ ᱧᱮᱞ ᱧᱟᱢᱚᱜ ᱠᱟᱱᱟ᱾
ᱦᱮᱸ ᱚᱨᱥᱚᱝ ᱢᱟᱱᱮ ᱯᱟᱲᱟᱜ ᱠᱟᱱᱟ ᱟᱨᱠᱤ᱾
ᱦᱳᱭ ᱦᱳᱭ ᱟᱨ ᱱᱚᱣᱟ ᱨᱮᱱᱟᱜ ᱚᱲᱥᱚᱝ ᱫᱚ ᱟᱵᱚ ᱥᱮᱫ ᱦᱚᱸ ᱯᱟᱲᱟᱜ ᱜᱮᱭᱟ‍‍᱾ ᱚᱦᱚ ᱵᱚᱱ ᱮᱲᱟᱣ ᱜᱤᱰᱤ ᱠᱮᱭᱟ ᱦᱮᱸᱥᱮ᱾
ᱱᱚᱜᱼᱚᱭ ᱡᱮ ᱵᱚᱸᱜᱟ ᱵᱩᱨᱩ ᱨᱮᱱᱟᱜ ᱠᱟᱛᱷᱟᱢ ᱞᱟᱹᱭᱟ ᱦᱚᱲ ᱠᱚᱠᱚ ᱪᱤᱠᱟᱹᱜ ᱠᱟᱱᱟ᱾ ᱡᱮ ᱡᱚᱠᱷᱚᱱ ᱜᱮ ᱩᱱᱤ ᱫᱚ ᱡᱚᱠᱷᱚᱱ ᱜᱮ ᱵᱟᱦᱨᱮ ᱨᱮᱭ ᱛᱟᱦᱮᱸᱱ ᱠᱟᱱᱟ ᱛᱟᱦᱚᱞᱮ ᱠᱷᱟᱱ ᱫᱚ᱾ ᱦᱟᱸᱻ ᱵᱟᱦᱨᱮ ᱨᱮ ᱛᱟᱦᱮᱸ ᱛᱟᱦᱮᱸ ᱛᱮ ᱛᱟᱦᱞᱮ ᱩᱱᱤ ᱫᱚ ᱟᱛᱳ ᱚᱲᱟᱜ ᱨᱮᱱᱟᱜ ᱡᱟᱦᱮᱨ᱾ ᱢᱟᱱᱮ ᱡᱚᱛᱚ᱾ ᱠᱤᱪᱷᱩ ᱜᱮ ᱩᱱᱤ ᱫᱚ ᱟ ᱚᱸᱰᱮ ᱠᱷᱚᱱ ᱫᱚᱭ ᱪᱷᱟᱰᱟᱜ ᱠᱟᱱᱟ ᱛᱚ᱾ ᱵᱚᱸᱜᱟ ᱵᱩᱨᱩ ᱨᱮᱱᱟᱜ ᱦᱮᱸ ᱛᱟᱦᱞᱮ ᱠᱷᱟᱱ ᱫᱚ ᱮᱴᱟᱜ ᱟᱨ ᱚᱱᱟ ᱥᱮᱪᱮᱫ ᱦᱚᱸ ᱢᱤᱫᱴᱮᱱ ᱠᱟᱱᱟ ᱚᱱᱟ ᱵᱚᱸᱜᱟ ᱵᱩᱨᱩ ᱟᱹᱨᱤᱪᱟᱹᱞᱤ ᱵᱚᱫᱚᱞ ᱨᱮᱱᱟᱜ ᱢᱤᱫᱴᱮᱱ ᱠᱟᱨᱚᱱ᱾ ᱠᱟᱨᱚᱱ ᱦᱳᱭᱳᱜ ᱠᱟᱱᱟ ᱡᱚᱠᱷᱚᱱ ᱜᱮ ᱩᱱᱤ ᱫᱚ ᱮᱴᱟᱜ ᱨᱮᱭ ᱛᱟᱦᱮᱸᱱ ᱠᱟᱱᱟ ᱚᱸᱰᱮ ᱩᱱᱤᱭᱟᱜ ᱩᱭᱦᱟᱹᱨ ᱪᱤᱱᱛᱟᱹ ᱡᱚᱛᱚ ᱵᱚᱫᱚᱞᱚᱜ ᱠᱟᱱᱟ᱾
ᱵᱚᱫᱚᱞᱚᱜ ᱠᱟᱱ ᱛᱟᱭᱟ ᱦᱳᱭ ᱵᱚᱫᱚᱞᱚᱜ ᱜᱮᱭᱟ ᱛᱚ ᱱᱚᱣᱟ᱾
ᱫᱷᱚᱨᱚᱢ ᱥᱟᱶ ᱮ ᱡᱚᱯᱲᱟᱜ ᱠᱟᱱᱟ ᱮᱴᱟᱜ ᱮᱴᱟᱜ ᱥᱟᱶᱛᱟ ᱨᱮᱱᱟᱜ ᱵᱚᱸᱜᱟ ᱵᱩᱨᱩ ᱥᱟᱶ ᱦᱚᱸᱭ ᱡᱚᱯᱲᱟᱜ ᱠᱟᱱᱟ᱾
ᱦᱳᱭ
ᱦᱩᱸ
ᱟᱨ ᱱᱚᱣᱟ ᱠᱚᱫᱚ ᱛᱟᱦᱮᱱ ᱜᱮᱭᱟ ᱱᱤᱛᱚᱜ ᱫᱚ ᱱᱚᱣᱟ ᱠᱚᱫᱚ᱾ ᱵᱚᱫᱚᱞ ᱟᱠᱟᱱ ᱵᱷᱮᱫ ᱨᱮᱜᱮ ᱛᱟᱦᱮᱱᱟ᱾ ᱛᱚᱵᱮ ᱵᱚᱫᱚᱞ ᱦᱩᱭᱩᱜ ᱞᱟᱹᱠᱛᱤ ᱠᱟᱱᱟ ᱢᱮᱱᱠᱷᱟᱱ ᱱᱤᱡᱮᱨᱟᱜ᱾ ᱨᱮᱦᱮᱫ ᱵᱟᱹᱜᱤ ᱠᱟᱛᱮᱫ ᱵᱚᱫᱚᱞ ᱫᱚ ᱵᱟᱝ ᱴᱷᱤᱠᱟ᱾
ᱵᱟᱝ ᱴᱷᱤᱠᱟ ᱵᱟᱠᱷᱟᱡ ᱱᱤᱡᱮᱨᱟᱜ ᱩᱯᱨᱩᱢ ᱜᱮ ᱵᱟᱝ ᱛᱟᱦᱮᱱᱟ᱾
ᱦᱳᱭ ᱱᱤᱡᱮᱨᱟᱜ ᱩᱯᱨᱩᱢ ᱡᱮᱠᱳᱱᱳ ᱥᱚᱢᱚᱭ ᱟᱜ ᱫᱟᱲᱮᱭᱟᱜᱼᱟ᱾ ᱟᱨ ᱱᱤᱡᱮᱨᱟᱜ ᱩᱯᱨᱩᱢ ᱟᱜ ᱞᱮᱱᱠᱷᱟᱱ ᱥᱟᱱᱟᱢ ᱠᱤᱪᱷᱩ ᱱᱚᱣᱟ ᱫᱷᱩᱲᱤ ᱫᱷᱟᱹᱨᱛᱤ ᱠᱷᱚᱱ ᱱᱤᱡᱮ ᱢᱚᱦᱚᱨ ᱢᱮᱴᱟᱣ ᱜᱚᱫᱚᱜᱼᱟ᱾
ᱱᱚᱜᱼᱚᱭ ᱡᱮᱢᱚᱱ ᱟᱵᱚᱣᱟᱜ ᱵᱟᱯᱞᱟ ᱟᱹᱨᱤᱪᱟᱹᱞᱤ ᱨᱮᱦᱚᱸ ᱢᱤᱫᱴᱮᱱ ᱵᱚᱫᱚᱞ ᱦᱮᱡ ᱟᱠᱟᱱᱟ᱾ ᱟᱨ ᱞᱟᱦᱟ ᱛᱮᱫᱚ ᱞᱟᱹᱭᱟᱠᱚ ᱢᱚᱬᱮ ᱢᱟᱦᱟ ᱵᱟᱯᱞᱟ ᱦᱩᱭᱩᱜ ᱠᱟᱱ ᱛᱟᱦᱮᱸᱱᱟ᱾
ᱵᱟᱯᱞᱟ ᱦᱩᱭᱩᱜ ᱛᱟᱦᱮᱸᱫ ᱱᱮᱛᱟᱨ ᱫᱚ ᱵᱟᱨ ᱢᱟᱦᱟ ᱠᱚ ᱵᱟᱯᱞᱟᱜ ᱠᱟᱱᱟ ᱢᱤᱫ ᱢᱟᱦᱟ, ᱵᱟᱨ ᱢᱟᱦᱟ ᱱᱚᱝᱠᱟ ᱦᱚᱸ
ᱠᱟᱨᱚᱱ ᱥᱮᱫᱟᱭ ᱞᱮᱠᱟ ᱦᱚᱲᱟᱜ ᱴᱟᱭᱤᱢ ᱵᱟᱹᱱᱩᱜᱼᱟ ᱡᱮ ᱢᱤᱫᱴᱮᱱ ᱡᱟᱭᱜᱟ ᱨᱮ ᱩᱱᱤ ᱯᱮ ᱫᱤᱱ ᱫᱷᱚᱨᱮ᱾ ᱛᱟᱦᱮᱱᱟᱭ ᱵᱟᱨᱮ ᱵᱟᱨᱭᱮᱛᱚᱜ ᱪᱟᱞᱟᱣ ᱠᱟᱛᱮᱜ ᱵᱟᱥᱟ ᱠᱟᱛᱮᱜ ᱛᱟᱦᱮᱸᱱᱟ ᱚᱱᱠᱟ ᱞᱮᱠᱟ᱾ ᱵᱟᱝ ᱥᱚᱢᱵᱷᱚᱵ ᱦᱩᱭᱩᱜ ᱠᱟᱱᱟ ᱠᱟᱨᱚᱱ ᱚᱱᱟ ᱪᱤᱱᱛᱟᱹ ᱵᱷᱟᱵᱱᱟ ᱠᱷᱚᱱ ᱫᱚᱵᱚᱱ ᱚᱪᱚᱜ ᱠᱟᱱᱟ ᱡᱮ ᱛᱮᱦᱤᱧ ᱤᱧ ᱠᱟᱹᱢᱤ ᱠᱮᱫᱟ ᱛᱤᱦᱤᱧ ᱡᱚᱢ ᱠᱮᱫᱟ ᱜᱟᱯᱟᱧ ᱠᱟᱹᱢᱤᱭᱟ ᱜᱟᱯᱟᱧ ᱡᱚᱢᱟ᱾ ᱚᱱᱟ ᱠᱷᱚᱱ ᱫᱚᱵᱚᱱ ᱚᱪᱚᱜ ᱠᱟᱱᱟ ᱱᱤᱛᱳᱜ ᱫᱚ ᱱᱚᱝᱠᱟ ᱵᱚᱱ ᱩᱭᱦᱟᱹᱨ ᱮᱫᱟ ᱫᱟ ᱡᱮ ᱢᱤᱫ ᱫᱤᱱᱤᱧ ᱠᱟᱹᱢᱤᱭᱟ᱾ ᱡᱟᱦᱟᱸ ᱫᱚ ᱵᱟᱨᱯᱮ ᱫᱤᱱ ᱞᱟᱹᱜᱤᱫ ᱡᱚᱜᱟᱜ ᱛᱤᱧᱢᱟ ᱦᱳᱭ ᱟᱫᱚ ᱛᱟᱦᱞᱮ ᱠᱷᱟᱱ ᱫᱚ ᱚᱱᱟ ᱦᱚᱛᱮᱜ ᱛᱮ ᱡᱚᱛᱚ ᱦᱚᱲ ᱠᱟᱹᱢᱤ ᱨᱮᱵᱚᱱ᱾ ᱮᱸ, ᱡᱚᱯᱚᱲ ᱪᱟᱵᱟᱣ ᱠᱟᱱᱟ ᱟᱨ ᱠᱤ ᱵᱮᱥᱛᱚ ᱪᱟᱵᱟᱣ ᱠᱟᱱᱟ ᱵᱚᱱ ᱟᱫᱚ ᱠᱷᱟᱱ ᱟᱵᱚ ᱴᱷᱮᱱ᱾ ᱴᱟᱭᱤᱢ ᱵᱟᱹᱱᱩᱜᱼᱟ ᱡᱮ
ᱮᱠᱫᱚᱢ ᱵᱟᱹᱱᱩᱜᱼᱟ ᱦᱮᱸ
ᱚᱱᱠᱟ ᱵᱟᱯᱞᱟ ᱵᱤᱦᱟᱹᱨᱮ ᱤᱱᱟᱹᱜ ᱫᱤᱱ ᱮᱱᱜᱮᱡᱽ ᱠᱟᱛᱮᱜ ᱛᱟᱦᱮᱸ ᱨᱮᱱᱟᱜ ᱟᱫᱚ ᱠᱟᱡᱮᱭ ᱵᱟᱨ ᱢᱟᱦᱟ ᱠᱤᱝᱵᱟ ᱢᱤᱫ ᱧᱤᱫᱟᱹ ᱛᱮᱜᱮ ᱵᱟᱯᱞᱟ ᱯᱟᱨᱚᱢᱚᱜ ᱠᱟᱱᱟ᱾ ᱛᱟᱦᱚᱞᱮ ᱱᱚᱝᱠᱟ ᱞᱮᱠᱟᱛᱮ ᱛᱮ ᱵᱟᱯᱞᱟ ᱟᱹᱨᱤᱪᱟᱹᱞᱤ ᱨᱮᱦᱚᱸ ᱵᱚᱫᱚᱞ ᱧᱮᱞᱚᱜ ᱠᱟᱱᱟ᱾ ᱱᱮᱛᱟᱨ ᱫᱚ ᱦᱟᱱᱮ ᱦᱚᱨᱚᱜ ᱪᱤᱱ ᱡᱚᱢ ᱧᱩ ᱡᱚᱛᱚ ᱢᱤᱫ ᱥᱚᱝᱜᱮ ᱛᱮᱠᱚ
ᱢᱤᱫ ᱥᱚᱸᱜᱮ ᱛᱮᱠᱚ ᱠᱚᱨᱟᱣᱮᱫ-ᱟ ᱵᱟᱞᱟ ᱯᱟᱹᱲᱦᱟᱹᱜ ᱦᱚᱸ ᱢᱤᱫ ᱥᱚᱸᱜᱮ ᱛᱮᱠᱚ ᱠᱚᱨᱟᱣᱮᱫ-ᱟ ᱢᱟᱱᱮ ᱩᱱᱟᱹᱜ ᱫᱤᱱ ᱦᱚᱲ ᱵᱟᱝᱠᱚ ᱠᱚᱨᱟᱣ ᱞᱟᱹᱜᱤᱫᱚᱜ ᱠᱟᱱᱟ᱾ ᱦᱮᱸ ᱚᱠᱚᱭ ᱫᱚ ᱪᱟᱹᱰᱤ ᱠᱩᱴᱟᱹᱢ ᱟᱨ ᱵᱟᱞᱟ ᱯᱟᱹᱲᱦᱟᱹ ᱢᱤᱫ ᱥᱚᱸᱜᱮ ᱛᱮᱠᱚ ᱠᱚᱨᱟᱣ ᱮᱫᱟ ᱡᱟᱛᱮ ᱡᱟᱦᱟᱸ ᱛᱤᱱᱟᱹᱜ ᱠᱷᱟᱴᱚ ᱜᱟᱱᱚᱜ ᱠᱚᱢ ᱚᱠᱛᱚ ᱨᱮ ᱡᱟᱛᱮ ᱥᱟᱸᱜᱮ ᱠᱟᱹᱢᱤ ᱦᱩᱭᱩᱜ ᱦᱮᱸ ᱯᱮᱲᱟ ᱠᱚᱣᱟᱜ ᱦᱚᱸ ᱩᱱᱟᱹᱜ ᱫᱤᱱ ᱚᱠᱛᱚ ᱚᱛᱚ ᱵᱟᱹᱱᱩᱜ-ᱟ ᱦᱤᱡᱩᱜ ᱟᱠᱚ ᱢᱤᱫ ᱫᱤᱱ ᱜᱮ ᱩᱱᱠᱩ ᱦᱚᱭᱛᱳ ᱵᱟᱠᱚ ᱛᱟᱦᱮᱱᱟ᱾ ᱦᱮᱸ
ᱦᱮᱸ ᱱᱚᱜᱚᱭ ᱧᱮᱞ ᱢᱮ ᱥᱟᱱᱛᱟᱲ ᱠᱚᱣᱟᱜ ᱤᱱᱟᱹᱜ ᱢᱟᱨᱟᱝ ᱯᱚᱨᱚᱵᱽ ᱦᱩᱭᱩᱜ ᱠᱟᱱᱟ ᱥᱚᱦᱨᱟᱭ᱾ ᱢᱮᱱᱠᱷᱟᱱ ᱥᱮᱫᱟᱭ ᱞᱮᱠᱟ ᱚᱱᱟ ᱢᱚᱬᱮ ᱥᱤᱧ ᱢᱚᱬᱮ ᱧᱤᱫᱟᱹ ᱠᱩᱞᱦᱤ ᱨᱮᱜᱮ ᱛᱟᱦᱮᱸ ᱨᱮᱱᱟᱜ ᱠᱟᱛᱷᱟ ᱞᱟᱹᱭᱟᱹᱜᱚᱜ ᱠᱟᱱ ᱛᱟᱦᱮᱱᱟ ᱡᱮ ᱢᱚᱬᱮ ᱥᱤᱧ ᱢᱚᱬᱮ ᱧᱤᱫᱟᱹ ᱠᱚ ᱮᱱᱮᱡ ᱥᱮᱨᱮᱧᱟ᱾ ᱢᱮᱱᱠᱷᱟᱱ ᱚᱱᱟ ᱫᱚ ᱮᱠᱷᱚᱱ ᱧᱩᱛᱩᱢ ᱨᱮ ᱢᱚᱬᱮ ᱥᱤᱧ ᱢᱚᱬᱮ ᱧᱤᱫᱟᱹ ᱢᱮᱱᱟᱜ ᱨᱮᱦᱚᱸ ᱚᱱᱮ ᱠᱟᱹᱢᱤ, ᱠᱟᱹᱥᱱᱤ ᱨᱮᱫᱚ ᱯᱮ ᱢᱟᱦᱟᱣ ᱟᱠᱟᱱᱟ᱾
ᱯᱮ ᱢᱟᱦᱟ ᱠᱟᱱᱟ ᱢᱮᱱᱠᱷᱟᱱ ᱢᱤᱫ ᱢᱟᱦᱟ ᱞᱮᱠᱟᱢ ᱵᱩᱡᱷᱟᱹᱣᱟ ᱜᱚᱴ ᱴᱟᱺᱰᱤ ᱦᱤᱞ ᱦᱚᱸ ᱚᱱᱟ ᱥᱟᱡᱽ ᱥᱩᱡᱽ ᱜᱮ ᱦᱩᱭ ᱵᱟᱲᱟᱭᱮᱱ ᱜᱮ ᱴᱟᱢᱟᱠ ᱦᱚᱸ ᱵᱟᱠᱚ ᱨᱩ ᱥᱟᱰᱮᱭᱟ᱾ ᱵᱚᱸᱜᱟ ᱵᱩᱨᱩ ᱦᱤᱞᱳᱜ ᱢᱟ ᱥᱟᱱᱟᱢ ᱠᱚ ᱵᱚᱞᱚ ᱵᱟᱭ ᱠᱚᱜᱼᱟ ᱟᱯᱟᱱ ᱟᱯᱤᱱ᱾ ᱟᱯᱤᱱ ᱠᱚ ᱵᱚᱸᱜᱟ ᱵᱩᱨᱩᱜ-ᱟ ᱠᱷᱩᱱᱴᱟᱹᱣ ᱦᱤᱞᱳᱜ ᱡᱟᱜᱮ ᱠᱚ ᱚᱰᱳᱠ ᱵᱟᱲᱟᱜ-ᱟ ᱠᱟᱹᱴᱤᱡ ᱠᱚ ᱮᱱᱮᱡ ᱥᱮᱨᱮᱧ ᱠᱮᱫ ᱜᱮ᱾ ᱟᱨᱚ ᱡᱟᱞᱮ ᱦᱤᱞᱳᱜ ᱠᱷᱚᱱ ᱫᱚ ᱟᱫᱚ ᱵᱟᱢ ᱧᱟᱢ ᱠᱚᱣᱟ ᱜᱟᱫᱚᱭ ᱢᱟ ᱟᱨᱚ ᱵᱟᱝᱟ, ᱱᱚᱣᱟ ᱦᱚᱸ ᱢᱟᱱᱮ ᱚᱱᱮ ᱢᱤᱫ ᱜᱮᱢ ᱧᱟᱢᱟ ᱢᱟᱱᱮ ᱪᱮᱴᱷᱟ ᱥᱟᱺᱦᱤᱡ ᱫᱚ ᱥᱚᱨᱦᱟᱭ ᱞᱮᱠᱟᱫᱚ ᱢᱤᱫ ᱢᱟᱦᱟ ᱜᱮᱢ ᱵᱩᱡᱷᱟᱹᱣ ᱧᱟᱢᱟ, ᱠᱷᱩᱱᱴᱟᱹᱣ ᱦᱤᱞᱳᱜ᱾ ᱟᱫᱚ ᱠᱷᱟᱱ ᱵᱟᱠᱤ ᱞᱟᱦᱟ ᱵᱟᱨᱭᱟ ᱫᱤᱱ ᱜᱚᱴ ᱴᱟᱺᱰᱤ ᱟᱨ ᱵᱚᱸᱜᱟᱱ ᱦᱤᱞᱳᱜ ᱟᱨ ᱛᱟᱭᱚᱢᱟᱜ ᱵᱟᱨᱭᱟ ᱫᱤᱱ ᱡᱟᱞᱮ ᱦᱤᱞᱚᱜ ᱵᱩᱡᱟᱹᱣ ᱜᱮ ᱵᱟᱢ ᱵᱩᱡᱷᱟᱹᱣ ᱯᱮ ᱢᱟᱦᱟ ᱦᱤᱞᱳᱜ ᱫᱚ ᱵᱟᱢ ᱵᱩᱡᱟ᱾ ᱦᱮᱸ
ᱵᱟᱢ ᱵᱩᱡᱽᱫᱟ᱾
ᱟᱫᱚ ᱱᱚᱝᱠᱟ ᱪᱟᱞᱟᱜ ᱠᱟᱱᱟ ᱫᱤᱥᱚᱢ ᱵᱚᱫᱚᱞᱚᱜᱼᱟ ᱢᱟᱹᱱᱢᱤᱭᱟᱜ᱾
ᱵᱚᱫᱚᱞᱚᱜ ᱜᱮᱭᱟ ᱟᱨ ᱩᱯᱟᱹᱭ ᱵᱟᱹᱱᱩᱜ ᱟᱠᱟᱫᱟ᱾
ᱦᱳᱭ
ᱟᱨᱤᱧ ᱞᱟᱹᱭᱫᱟ ᱩᱯᱟᱹᱭ ᱵᱟᱹᱱᱩᱜ ᱠᱟᱫᱟ ᱚᱱᱟ ᱠᱚᱫᱚ ᱵᱚᱫᱚᱞᱚᱜ ᱜᱮ ᱦᱮᱸ᱾
ᱦᱳᱭ ᱟᱵᱚ ᱦᱚᱸ ᱵᱚᱫᱚᱞ ᱠᱟᱛᱮᱜ ᱜᱮ ᱪᱟᱞᱟᱜ ᱦᱩᱭᱩᱜ ᱛᱟᱵᱚᱱᱟ᱾ ᱟᱨ ᱢᱟᱱᱟᱣ ᱵᱟᱛᱟᱣ ᱤᱫᱤ ᱦᱩᱭᱩᱜ ᱛᱟᱵᱚᱱᱟ ᱦᱳᱭ᱾ ᱴᱷᱤᱠ ᱜᱮᱭᱟ ᱛᱟᱦᱚᱞᱮ ᱛᱮᱦᱮᱧ ᱫᱚ ᱤᱱᱠᱟᱹ ᱜᱮᱞᱟᱝ ᱜᱟᱞᱢᱟᱨᱟᱣᱟ᱾ ᱟᱨᱚ ᱦᱟᱸᱜ ᱞᱟᱝ ᱜᱟᱞᱢᱟᱨᱟᱣ ᱵᱟᱲᱟᱭᱟ ᱦᱳᱭ᱾ ᱢᱟ ᱛᱟᱦᱚᱞᱮ ᱥᱟᱹᱜᱩᱱ ᱧᱤᱫᱟᱹ᱾ ᱢᱚᱸᱡᱽ ᱛᱮ ᱛᱟᱦᱮᱱ ᱢᱮ ᱢᱟ ᱫᱚᱦᱚᱭᱫᱟᱹᱧ ᱦᱮᱸ᱾
ᱦᱳᱭ ᱦᱳᱭ ᱢᱟ ᱛᱟᱦᱞᱮ᱾